ᱦᱮᱞᱳ ᱦᱮᱞᱳ
ᱦᱮᱞᱳ ᱦᱮᱞᱳ
ᱦᱮᱞᱳ ᱦᱮᱞᱳ ᱦᱮᱞᱳ ᱟᱡᱚᱢ ᱫᱟᱢ ᱦᱮᱞᱳ ᱦᱮᱞᱳ ᱦᱮᱸ ᱵᱚᱭᱦᱟ ᱟᱸᱡᱚᱢ ᱫᱟᱵᱤᱱ? ᱦᱮᱸ ᱵᱩᱭᱦᱟ ᱟᱡᱚᱢ ᱫᱟᱵᱤᱱ? ᱦᱩᱸ ᱜᱚᱭᱟ ᱡᱚᱦᱟᱨ ᱜᱮ ᱦᱮᱸ ᱵᱚᱭᱦᱟ ᱡᱚᱦᱟᱨ ᱜᱮ ᱦᱳᱭ ᱟᱹᱵᱤᱱ ᱡᱟᱦᱟᱸ ᱴᱷᱮᱡ ᱢᱮᱱᱟᱜ ᱵᱤᱱᱟ ᱚᱸᱰᱮ ᱠᱷᱚᱱᱟᱜ ᱠᱟᱹᱴᱤᱡ ᱦᱳᱭ ᱚᱸᱰᱮ ᱠᱷᱚᱱᱟᱜ ᱠᱟᱹᱴᱤᱡ ᱥᱟᱭᱤᱰᱚᱜ ᱵᱮᱱ ᱠᱟᱨᱚᱱ ᱟᱵᱤᱱᱟᱜ ᱚᱸᱰᱮ ᱱᱮᱴᱣᱟᱨᱠ ᱴᱷᱤᱠ ᱢᱚᱛᱚ ᱵᱟᱭ ᱧᱟᱢᱮᱫ ᱛᱟᱵᱤᱱᱟ᱾ ᱴᱷᱤᱠ ᱴᱷᱟᱠ ᱵᱟᱹᱞᱤᱧ ᱟᱸᱡᱚᱢ ᱧᱟᱢ ᱫᱟ᱾
ᱚ ᱱᱮᱴᱳᱣᱟᱨᱠ ᱛᱷᱚᱲᱟ ᱰᱤᱥᱴᱟᱵᱚᱜ ᱠᱟᱱ ᱜᱮᱭᱟ᱾
ᱟᱪᱪᱷᱟ ᱫᱤᱭᱮ ᱱᱟᱯᱟᱭ ᱵᱟᱲᱟ ᱜᱮᱛᱚ? ᱦᱮᱞᱳ ᱟᱫᱚ ᱡᱚᱢ ᱵᱟᱲᱟ ᱟᱹᱞᱤᱧ ᱦᱚᱸ ᱚᱱᱠᱟ ᱱᱟᱯᱟᱭ ᱵᱟᱲᱟᱜ ᱜᱮ ᱵᱮᱥ ᱵᱟᱲᱟᱜ ᱜᱮ ᱢᱮᱱᱟᱜ ᱞᱤᱧᱟᱹ, ᱟᱨ ᱛᱟᱦᱚᱞᱮ ᱚᱲᱟᱜ ᱠᱚᱨᱮ ᱡᱚᱛᱚ ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮ᱾
ᱦᱩᱸ ᱛᱟᱦᱚᱞᱮ ᱟᱫᱚ ᱡᱚᱢ ᱵᱟᱲᱟ ᱠᱚᱫᱚ ᱦᱩᱭᱮᱱ ᱛᱟᱵᱮᱱᱟ ᱥᱮ ᱵᱟᱝ?
ᱦᱮᱸ ᱡᱚᱢ ᱵᱟᱲᱟ ᱠᱚ ᱦᱩᱭᱱᱟ ᱟᱫᱚ ᱚᱱᱛᱮ ᱡᱤᱨᱟᱹᱣ ᱵᱟᱲᱟ ᱦᱩᱭᱠᱟᱱᱟ᱾
ᱚᱸ ᱟᱪᱪᱷᱟ ᱟᱪᱪᱷᱟ ᱛᱟᱦᱞᱮ ᱫᱚ ᱟᱹᱵᱤᱱ ᱫᱚ ᱪᱮᱫ ᱟᱸ ᱚᱱᱛᱮ ᱫᱚ ᱟᱵᱮᱱ ᱥᱮᱫ ᱫᱚ ᱦᱩᱲᱩ ᱨᱚᱦᱚᱭ ᱠᱚᱫᱚ ᱦᱩᱭᱮᱱ ᱛᱟᱵᱮᱱᱟ ᱥᱮ ᱟᱹᱣᱨᱤᱭᱟ ᱛᱟᱵᱮᱱᱟ ᱠᱟᱹᱴᱤᱡ ᱞᱟᱹᱭ ᱢᱟᱲᱟᱝ ᱵᱮᱱ
ᱮᱠᱷᱚᱱ ᱟᱣᱨᱤ ᱦᱩᱭᱩᱜ-ᱟ ᱪᱟᱹᱞᱩᱜ ᱠᱟᱱᱟ ᱮᱠᱷᱚᱱ ᱫᱚ ᱞᱚᱥᱚᱫ ᱠᱷᱮᱛ ᱞᱚᱥᱚᱜ ᱟᱡᱟᱨᱚᱜ ᱠᱟᱱᱟ᱾ ᱱᱟᱦᱮᱞ ᱯᱟᱭᱦᱮᱞ ᱥᱤ ᱦᱩᱭᱩᱜ-ᱟ ᱱᱟᱦᱮᱞ ᱫᱚ ᱪᱩᱜ ᱠᱟᱫᱟ ᱛᱚ ᱞᱟᱦᱟᱛᱮ ᱱᱟᱦᱮᱞ ᱛᱮᱦᱮ ᱠᱟᱱᱟ ᱱᱮᱛᱟᱨ ᱫᱚ ᱴᱨᱠᱴᱟᱨ ᱟᱹᱜᱩ ᱦᱩᱭᱩᱜ-ᱟ ᱦᱮᱸ ᱥᱮ ᱵᱟ
ᱦᱩᱸ ᱦᱩᱸ ᱟᱫᱚ ᱱᱟᱦᱮᱞ ᱛᱮᱦᱚ ᱥᱤ ᱫᱚ ᱜᱟᱱᱚᱜ ᱠᱟᱱ ᱜᱮᱭᱟ, ᱟᱫᱚ ᱱᱟᱦᱮᱞ ᱛᱚ ᱠᱟᱹᱴᱤᱡ ᱥᱩᱢᱚᱭ ᱠᱟᱹᱴᱤᱡ ᱚᱸ ᱟᱪᱪᱷᱟ ᱟᱪᱪᱷᱟ ᱦᱮᱸ ᱟᱨᱦᱚᱸ ᱥᱚᱢᱚᱭ ᱠᱚᱫᱚ ᱠᱟᱹᱴᱤᱡ ᱡᱟᱹᱥᱛᱤ ᱦᱟᱛᱟᱣ ᱟᱭ ᱥᱮ ᱱᱟᱦᱮᱞ ᱛᱮᱛᱚ
ᱦᱮᱸ
ᱦᱩᱸ ᱦᱩᱸ
ᱚᱱᱟ ᱦᱚᱛᱮᱜ ᱛᱮ
ᱟᱪᱪᱷᱟ ᱟᱪᱪᱷᱟ ᱛᱚ ᱟᱹᱞᱤᱧ ᱥᱮᱫ ᱫᱚ ᱵᱟᱝ ᱱᱚᱝᱠᱟ ᱜᱮ ᱱᱟᱦᱮᱞ ᱛᱮᱜᱮ ᱵᱮᱥᱤ ᱫᱚ ᱥᱤ ᱫᱚ ᱦᱩᱭᱩᱜ ᱜᱮᱭᱟ ᱚᱱᱟ ᱡᱟᱦᱟᱸ ᱛᱚᱞᱟ ᱠᱚ ᱡᱟᱦᱟᱸ ᱵᱚᱱ ᱨᱚᱦᱚᱭ ᱜᱮᱭᱟ ᱥᱮ ᱪᱮᱫ?
ᱦᱳᱭ ᱦᱳᱭ
ᱦᱳᱭ ᱦᱳᱭ ᱚᱱᱟ ᱠᱚ ᱛᱚᱞᱟ ᱡᱟ ᱜᱤᱰᱤ ᱜᱮᱭᱟᱵᱚᱱ ᱚᱱᱟ ᱠᱚ ᱠᱷᱮᱛ ᱨᱮᱫᱚ ᱟᱹᱞᱤᱧ ᱫᱚ ᱱᱟᱦᱮᱞ ᱛᱮᱜᱤ ᱵᱮᱥᱤ ᱮᱠᱴᱟ ᱫᱚᱤᱧ ᱥᱤ ᱜᱟᱴᱟᱭ ᱜᱮᱭᱟ᱾ ᱟᱨ ᱱᱚᱝᱠᱟ ᱡᱩᱫᱤ ᱨᱚᱦᱚᱭ ᱥᱩᱢᱚᱭ ᱫᱚ ᱦᱟᱸᱜ ᱚᱱᱟ ᱫᱚ ᱴᱟᱠᱴᱟᱨ ᱠᱚ ᱛᱮᱜᱮᱞᱧ ᱤᱭᱟᱹ ᱜᱮᱭ ᱵᱮᱵᱚᱦᱟᱨ ᱜᱮᱭᱟ ᱠᱟᱨᱚᱱ ᱩᱱᱟᱹᱜ ᱜᱟᱱ ᱠᱷᱮᱛ ᱨᱮᱫᱚ ᱢᱟᱛᱚ ᱟᱨ ᱱᱟᱦᱮᱞ ᱫᱚ ᱥᱤ ᱫᱚ ᱵᱟᱝ ᱜᱟᱱᱚᱜ-ᱟ᱾ ᱦᱮᱸ ᱠᱟᱱᱚᱜ ᱜᱮᱭᱟᱫᱚ ᱥᱚᱢᱚᱭ ᱠᱟᱹᱴᱤᱡ ᱵᱟᱹᱲᱛᱤ ᱧᱚᱜ ᱞᱟᱜᱟᱜ-ᱟ ᱦᱮᱸ ᱟᱨ ᱩᱱ ᱛᱮᱫᱚ ᱦᱟᱸᱜ ᱥᱚᱢᱚᱭ ᱠᱚ ᱪᱟᱵᱟᱜ ᱟᱥᱮ ᱚᱱᱟ ᱠᱟᱛᱤᱨ ᱛᱮ ᱟᱫᱚ ᱴᱟᱠᱴᱟᱨ ᱛᱮᱜᱮ ᱥᱤ ᱵᱟᱲᱟᱭ ᱜᱮᱭᱟᱞᱤᱧ᱾
ᱦᱩᱸ ᱟᱹᱞᱤᱧ ᱦᱚᱸ ᱴᱮᱠᱴᱟᱨ ᱜᱮ ᱵᱮᱥᱤᱨ ᱵᱷᱟᱜᱽ ᱫᱚ ᱟᱥᱚᱞᱮ ᱦᱳᱭ ᱟᱥᱚᱞᱮ ᱮᱠᱟᱭ ᱦᱚᱲ ᱛᱚ ᱮᱠᱟᱭ ᱦᱚᱲ ᱦᱚᱸ ᱵᱟᱝ ᱜᱟᱱᱚᱜ-ᱟ ᱵᱚᱭᱦᱟ ᱠᱚᱠᱚ ᱛᱟᱦᱮᱸ ᱠᱚᱜ ᱯᱮ ᱨᱮᱦᱚᱸ ᱪᱚᱞᱚ ᱛᱷᱚᱲᱟ ᱥᱟᱦᱤᱜ-ᱟ᱾ ᱠᱤᱱᱛᱩ ᱮᱠᱟᱭ ᱦᱚᱲ ᱫᱚ ᱟᱫᱚ ᱩᱱᱤ ᱫᱚ ᱱᱟᱦᱮᱞ ᱛᱮ ᱥᱤ ᱢᱟᱱᱮ ᱩᱱᱤ ᱫᱚᱢᱮᱭ ᱞᱮᱴᱚᱜ-ᱟ, ᱦᱮᱸᱥ ᱵᱟᱝ?
ᱦᱟᱸ ᱦᱟᱸ ᱟᱫᱚ ᱦᱟᱸᱜ ᱟᱹᱵᱤᱱᱟᱜ ᱜᱮ ᱛᱤᱱᱟᱹᱜ ᱴᱟ ᱨᱚᱦᱚᱭ ᱠᱚᱫᱚ ᱦᱩᱭᱮᱱ ᱛᱟᱵᱤᱱᱟ ᱠᱟᱹᱴᱤᱡ ᱞᱟᱹᱭ ᱞᱮᱠᱷᱟᱱ ᱫᱚ ᱱᱟᱯᱟᱭ ᱠᱚᱜ ᱛᱚ
ᱦᱩᱭ ᱫᱚ ᱦᱩᱭ ᱠᱟᱱ ᱜᱮᱭᱟ, ᱵᱮᱥᱴᱷᱤᱠ ᱜᱮ ᱦᱩᱭ ᱠᱟᱱᱟ᱾ ᱦᱮᱸ ᱞᱚᱥᱚᱫ ᱠᱟᱜ ᱜᱮᱭᱟᱞᱤᱧ, ᱨᱚᱦᱚᱭ ᱫᱚᱞᱤᱧ ᱨᱚᱦᱚᱭᱟ ᱞᱚᱥᱚᱫ ᱠᱟᱜᱼᱟᱞᱤᱧ᱾ ᱩᱦ ᱥᱴᱟᱴ ᱟᱹᱞᱤᱧ ᱦᱟᱸᱜ ᱠᱤᱪᱷᱩ ᱫᱤᱱ ᱯᱚᱨ ᱜᱮ ᱦᱟᱸᱜ ᱟᱫᱚ, ᱫᱟᱜ ᱠᱚ ᱦᱚᱸ ᱵᱮᱥ ᱴᱷᱤᱠ ᱵᱟᱭ ᱵᱮᱥ ᱴᱷᱤᱠ ᱵᱟᱭ ᱫᱟᱜ ᱮᱫᱟ, ᱦᱮᱸ ᱥᱮ ᱵᱟᱝ? ᱟᱨᱚ ᱫᱟᱜ ᱵᱟᱭ ᱵᱮᱥ ᱴᱷᱤᱠ ᱵᱟᱭ ᱫᱟᱜ ᱞᱮ ᱦᱮᱸ ᱢᱟ ᱵᱟᱝ ᱜᱟᱱᱚᱜᱼᱟ, ᱦᱮᱸ ᱛᱚ᱾
ᱦᱩᱸᱻ ᱦᱩᱸ ᱦᱩᱸ ᱦᱩᱸ ᱦᱩᱸ ᱦᱩᱸ...... ᱾ᱟᱨ ᱱᱚᱝᱠᱟ ᱫᱚ
ᱛᱟᱦᱮᱸ ᱞᱮᱱᱠᱷᱟᱡ ᱫᱚ ᱪᱤᱠᱟᱞᱟᱝ ᱪᱤᱠᱟ. ᱛᱮ ᱦᱩᱭᱩᱜ-ᱟ ᱦᱮᱸ ᱥᱮ ᱵᱟᱝ? ᱠᱷᱮᱛ ᱛᱚ ᱛᱚ ᱞᱚᱥᱚᱫ ᱦᱩᱭᱩᱜ-ᱟ᱾
ᱟᱹᱞᱤᱧ ᱥᱮᱫ ᱦᱚᱸ ᱢᱟ ᱚᱱᱠᱟ ᱜᱮ ᱟᱞᱚᱵᱮᱱ ᱞᱟᱹᱭᱟ, ᱚᱱᱟ ᱫᱟᱜ ᱠᱮᱫᱟᱭ ᱥᱮ ᱡᱟᱹᱥᱛᱤ ᱟᱨ ᱩᱱ ᱛᱟᱭᱚᱢ ᱜᱮ ᱦᱟᱸᱜ ᱚᱱᱟ ᱤᱭᱟᱹ ᱡᱟᱦᱟᱸ, ᱛᱚᱞᱟ ᱠᱚᱫᱚ ᱦᱟᱸᱜ ᱵᱟᱹᱞᱤᱧ ᱜᱤᱰᱤ ᱠᱮᱫᱟ, ᱚᱱᱟ ᱠᱟᱨᱚᱱ ᱛᱮ ᱦᱟᱸᱜ ᱩᱱᱫᱚ ᱦᱟᱸᱜ, ᱛᱚᱞᱟ ᱠᱚ ᱴᱷᱤᱠ ᱴᱷᱟᱠ ᱦᱟᱸᱜ ᱵᱟᱝ ᱦᱩᱭᱠᱟᱱ ᱛᱟᱹᱞᱤᱧᱟ ᱦᱟᱯᱮ ᱦᱟᱸᱜ᱾
ᱟᱪᱪᱷᱟ᱾
ᱦᱩᱸ ᱦᱩᱸ, ᱟᱫᱚ ᱦᱟᱸᱜ ᱚᱱ ᱛᱮ ᱟᱫᱚ ᱞᱟᱹᱭ ᱵᱮᱱ ᱟᱵᱤᱱ ᱥᱮ ᱚᱝᱠᱟ ᱢᱟᱱᱮ, ᱪᱮᱫᱠᱟ ᱵᱤᱨ ᱠᱚᱫᱚ ᱢᱮᱱᱟᱜᱼᱟ ᱥᱮ ᱵᱟᱹᱱᱩᱜᱼᱟ ᱱᱮᱛᱟᱨ ᱫᱚ ᱟᱨ ᱤᱫ ᱠᱚ ᱦᱚᱸ ᱢᱚᱱᱚᱜ ᱠᱟᱱ ᱜᱮᱭᱟ?
ᱦᱩᱸ, ᱚᱢᱚᱱ ᱫᱚ ᱚᱢᱚᱱᱚᱜ ᱠᱟᱱ ᱜᱮᱭᱟ ᱟᱫᱚ ᱵᱤᱨ ᱫᱚ ᱵᱟ. ᱪᱩᱜ ᱠᱟᱜ-ᱟ᱾ ᱵᱩᱨᱩ ᱠᱚ ᱦᱚᱸ ᱠᱷᱩᱵ ᱠᱚᱢ ᱜᱮ ᱯᱚᱨ ᱵᱩᱨᱩ ᱠᱚᱦᱚᱸ ᱥᱮᱨᱚᱠᱚᱢ ᱵᱟᱹᱪᱩᱜ ᱠᱟᱜ-ᱟ, ᱵᱤᱨ ᱠᱚ ᱦᱮᱱᱟᱜ ᱟᱠᱟᱫᱟ ᱛᱚ ᱥᱮᱨᱚᱠᱚᱢ ᱵᱤᱨ ᱫᱚ ᱵᱟᱹᱪᱩᱜ ᱠᱟᱜ-ᱟ ᱡᱮ ᱞᱟᱹᱴᱩ ᱞᱟᱹᱴᱩ ᱵᱤᱨ ᱭᱟ, ᱦᱮᱸᱥᱮ ᱵᱤᱨ ᱵᱩᱨᱩ ᱮᱞᱟᱠᱟ ᱨᱮ ᱡᱟᱦᱟᱸ ᱞᱮᱠᱟ ᱵᱤᱨ ᱠᱚ ᱛᱟᱦᱮᱸᱱᱟ ᱚᱝᱠᱟ ᱱᱟᱜ ᱵᱤᱨ ᱫᱚ ᱦᱩᱭᱩᱜ-ᱟ ᱠᱟᱹᱴᱤᱡ ᱠᱟᱹᱴᱤᱡ ᱵᱤᱨ ᱜᱮ ᱦᱮᱱᱟᱜᱼᱟ᱾
ᱚ ᱢᱟᱱᱮ ᱚᱱᱟ ᱦᱚᱸ ᱚᱱᱟ ᱡᱟᱦᱟᱸ ᱵᱟᱜᱟᱱ ᱠᱚ ᱢᱮᱛᱟᱜᱼᱟ ᱠᱚ ᱯᱚᱴᱟᱥ ᱵᱟᱜᱟᱱ ᱠᱚ ᱦᱮ ᱪᱮ ᱚᱱᱟ ᱠᱚᱜᱮ?
ᱦᱮᱸ᱾ ᱵᱟᱜᱟᱱ ᱫᱚ ᱵᱟᱝ ᱛᱷᱚᱲᱟ ᱵᱤᱨ ᱧᱚᱜ ᱜᱮ ᱞᱟᱹᱴᱩ ᱧᱚᱜ ᱜᱮᱭᱟ ᱠᱤᱱᱛᱩ ᱩᱱᱟᱹᱜ ᱞᱟᱹᱴᱩ ᱦᱚᱸ ᱵᱟᱝ, ᱡᱟᱸᱦᱟ ᱞᱮᱠᱟ ᱢᱟᱱᱮ ᱵᱤᱨᱵᱩᱨᱩ ᱮᱞᱟᱠᱟᱨᱮ ᱡᱟᱸᱦᱟ ‌ᱞᱮᱠᱟ ᱵᱤᱨ ᱠᱚ ᱦᱮᱱᱟᱜ ᱟᱠᱟᱟᱜᱼᱟ, ᱚᱝᱠᱟ ᱫᱚ ᱵᱟᱝᱟ᱾
ᱚᱸᱻ ᱛᱟᱦᱚᱞᱮ ᱪᱮᱫ ᱤᱭᱟᱹ ᱪᱮᱫ ᱫᱟᱨᱮ ᱠᱚᱫᱚ ᱢᱮᱱᱟᱜᱼᱟ ᱠᱟᱹᱴᱤᱡ ᱞᱟᱹᱭ ᱞᱟᱹᱭ ᱠᱮᱭᱟ ᱦᱩᱱᱟᱹᱝ ᱵᱷᱟᱞᱮ ᱠᱚᱜᱼᱟ᱾
ᱫᱟᱨᱮ ᱠᱚᱫᱚ ᱫᱚᱢᱮ ᱨᱚᱠᱚᱢ ᱫᱟᱨᱮ ᱜᱮ ᱦᱮᱱᱟᱜ ᱠᱟᱜᱼᱟ ᱪᱮᱫ ᱞᱮᱠᱟᱞᱤᱧ ᱞᱟᱹᱭᱟ ᱥᱟᱲᱦᱟ ᱫᱟᱨᱮ ᱠᱚ, ᱵᱟᱲᱮ ᱫᱟᱨᱮ ᱠᱚ, ᱚᱱᱟ ᱠᱚᱫᱚ ᱵᱮᱥᱤᱨ ᱵᱷᱟᱜᱽ ᱦᱮᱱᱟᱜ ᱠᱟᱜᱼᱟ ᱟᱞᱮ ᱥᱮᱫ ᱫᱚ ᱵᱤᱨ ᱠᱚ ᱨᱮᱫᱚ᱾ ᱦᱮᱸ ᱥᱮ, ᱟᱨ ᱠᱟᱹᱴᱤᱡ ᱠᱟᱹᱴᱤᱡ ᱫᱟᱨᱮ ᱢᱟ ᱦᱮᱱᱟᱜ ᱠᱟᱜ ᱜᱮ ᱰᱷᱮᱞᱟ ᱫᱟᱨᱮ ᱚᱱᱟ ᱠᱚᱫᱚ
ᱦᱩᱸ, ᱟᱫᱚ ᱚᱱᱟ ᱵᱤᱨ ᱠᱚᱨᱮ ᱪᱮᱫ ᱫᱟᱨᱮ ᱠᱚ ᱢᱮᱱᱟᱜᱼᱟ ᱚᱱᱟ ᱠᱚ ᱵᱤᱱ ᱞᱟᱹᱭ ᱞᱮᱠᱷᱟᱱ ᱱᱟᱯᱟᱭ ᱠᱚᱜ-ᱟ, ᱱᱚᱣᱟ ᱯᱚᱴᱟᱥ ᱫᱟᱨᱮ ᱥᱮ, ᱥᱟᱨᱡᱚᱢ ᱫᱟᱨᱮ ᱥᱮ, ᱟᱹᱰᱤ ᱟᱹᱰᱤ ᱨᱚᱠᱚᱡ ᱫᱟᱨᱮ ᱠᱚ ᱢᱟᱱᱮ ᱵᱤᱨᱫᱚ
ᱥᱟᱨᱡᱚᱢ ᱫᱟᱨᱮ ᱫᱚ ᱵᱟᱪᱩᱜ ᱠᱟᱜ-ᱟ, ᱥᱟᱨᱡᱚᱢ ᱫᱟᱨᱮ ᱥᱮ ᱟᱞᱮ ᱥᱮᱫ ᱫᱚ ᱠᱚᱢ ᱜᱮ ᱥᱟᱨᱡᱚᱢ ᱫᱟᱨᱮ ᱫᱚ ᱥᱟᱨᱡᱚᱢ ᱫᱟᱨᱮ ᱫᱚ ᱱᱚᱛᱮ ᱫᱚ ᱵᱟᱝ ᱧᱟᱢᱚᱜ ᱜᱮᱭᱟ ᱵᱮᱥᱤᱨ ᱵᱷᱟᱜᱽ᱾
ᱦᱩᱸ ᱦᱩᱸ᱾
ᱟᱫᱚ ᱱᱚᱨᱢᱟᱞᱤ ᱵᱤᱨ, ᱵᱤᱨ ᱵᱚᱞᱛᱮ ᱪᱮᱫ ᱡᱚᱛᱚ ᱫᱟᱨᱮ ᱢᱮᱥᱟᱞ ᱠᱟᱛᱮᱫ ᱡᱟ ᱵᱤᱨ ᱠᱚ ᱦᱮᱱᱟᱜ ᱠᱟᱜᱼᱟ ᱟᱨᱠᱤ, ᱢᱟᱱᱮ ᱵᱤᱨ ᱨᱮ ᱵᱤᱨ ᱨᱮᱫᱚ ᱟᱫᱚᱢ ᱟᱫᱚᱢ ᱵᱤᱨ ᱠᱚᱨᱮ ᱫᱚ ᱦᱚᱲ ᱮᱸ ᱥᱟᱨᱡᱚᱢ ᱥᱟᱠᱟᱢ ᱦᱮᱡ ᱠᱚ ᱪᱟᱞᱟᱜᱼᱟ, ᱦᱮᱸ ᱥᱮ ᱵᱟᱝ? ᱦᱮᱸ᱾ ᱟᱞᱮ ᱥᱮᱫ ᱫᱚ ᱚᱝᱠᱟ ᱫᱚ ᱵᱤᱨ ᱵᱟᱹᱪᱩᱜ ᱠᱟᱜᱼᱟ ᱡᱮ ᱢᱮᱱᱛᱮ ᱵᱤᱨ ᱠᱷᱚᱡ ᱡᱟᱦᱟᱸᱱᱟᱜ ᱞᱮ ᱟᱹᱜᱩᱭᱟ, ᱮᱠᱢᱟᱛᱨᱚ ᱥᱤᱠᱟᱨ ᱞᱮ ᱪᱟᱞᱟᱜ ᱠᱷᱟᱡ ᱫᱚ ᱵᱟᱥ ᱩᱱᱠᱩ ᱜᱮᱞᱮ ᱟᱜᱩ ᱠᱚᱣᱟ᱾ ᱮᱱᱠᱷᱟᱱ ᱫᱚ ᱚᱸᱰᱮ ᱠᱷᱚᱡ ᱫᱚ, ᱠᱟᱴᱠᱚᱢ ᱧᱟᱢᱟ ᱦᱳᱭ, ᱦᱩᱸ᱾
ᱟᱪᱪᱷᱟ ᱟᱪᱪᱷᱟ, ᱟᱨ ᱱᱚᱝᱠᱟ ᱛᱟᱦᱞᱮ ᱟᱵᱤᱱ ᱥᱮᱫ ᱫᱚ ᱦᱟᱸᱜ ᱪᱮᱜ ᱠᱚ ᱞᱟᱹᱭᱟ ᱦᱚᱸᱜᱼᱚᱭ, ᱤᱭᱟᱹ ᱟᱨ ᱱᱚᱣᱟ ᱠᱟᱛᱷᱟ ᱞᱟᱝ ᱠᱩᱞᱤ ᱞᱮᱵᱮᱱ ᱜᱮ ᱟᱵᱚ ᱥᱚᱢᱟᱡᱽ ᱫᱤᱠ ᱞᱤᱭᱮ ᱠᱟᱴᱤᱡ, ᱚᱱᱟ ᱡᱟᱦᱟᱸ ᱦᱟᱺᱰᱤ, ᱯᱟᱹᱣᱨᱟᱹ ᱡᱟᱦᱟᱸᱭ ᱧᱮᱞ ᱵᱮᱱ ᱟᱹᱰᱤ ᱜᱟᱱ ᱡᱟᱹᱥᱛᱤ ᱠᱚ ᱱᱮᱛᱟᱨ ᱠᱚ ᱟᱹᱠᱷᱨᱤᱧ ᱵᱟᱲᱟᱭ ᱜᱮᱭᱟ, ᱯᱟᱛᱲ ᱢᱟᱱᱮ ᱯᱟᱛᱟ ᱴᱟᱺᱰᱤ ᱠᱚᱨᱮᱜ ᱜᱤ, ᱟᱜᱮ ᱞᱤᱧ ᱞᱟᱹᱭ ᱞᱮᱜᱤ, ᱦᱮᱸ ᱯᱟᱛᱟ ᱴᱟᱺᱰᱤ ᱠᱚ ᱡᱟᱦᱟᱸᱭ ᱠᱚ ᱡᱟᱹᱥᱛᱤ ᱠᱚ ᱟᱠᱷᱨᱤᱧ ᱵᱟᱲᱟᱭᱮᱜᱼᱟ ᱱᱚᱣᱟ ᱠᱚᱫᱚ ᱟᱵᱤᱱᱟᱜ ᱡᱟᱦᱟᱸ ᱢᱚᱱ ᱛᱮᱫᱚ ᱪᱮᱜ ᱮ ᱞᱟᱹᱭ ᱦᱚᱪᱚᱭᱮᱫᱟ ᱱᱚᱣᱟ ᱫᱚ ᱟᱹᱠᱷᱨᱤᱧ ᱜᱤ ᱫᱚᱨᱠᱟᱨ ᱠᱟᱱᱟ ᱥᱮ ᱵᱟᱝ ᱟᱹᱠᱷᱨᱤᱧ ᱜᱤ ᱞᱟᱹᱠᱛᱤ ᱠᱟᱱᱟ, ᱯᱩᱨᱟᱹ ᱮᱠᱫᱚᱢ ᱪᱤᱨᱳ ᱫᱤᱱ ᱞᱟᱹᱜᱤᱫ ᱥᱟᱥᱯᱮᱱᱰ ᱫᱚᱨᱠᱟᱨᱚᱜ ᱠᱟᱱᱟ ᱱᱚᱣᱟ ᱫᱚ ᱵᱮᱱᱰ ᱢᱟᱱᱮ?
ᱩᱸᱻ ᱟᱪ ᱪᱷᱟ, ᱢᱟᱱᱮ ᱦᱟᱺᱰᱤ ᱟᱹᱠᱷᱨᱤᱧ ᱫᱚ ᱤᱧ ᱫᱩᱧ ᱞᱟᱹᱭᱟ ᱡᱮ ᱵᱟᱝ ᱟᱹᱠᱷᱨᱤᱧ ᱜᱤ ᱵᱮᱴᱟ ᱦᱮᱸ ᱥᱮ ᱵᱟᱝ? ᱟᱥᱛᱮ, ᱦᱮᱞᱳᱣ ᱦᱮᱞᱳᱣ ᱾
ᱞᱟᱹᱭ ᱵᱮᱱ,
ᱞᱟᱹᱭ ᱟᱹᱞᱤᱧ ᱫᱚᱞᱤᱧ ᱞᱟᱹᱭᱫᱟ ᱟᱹᱠᱷᱨᱤᱧ ᱡᱩᱫᱤ ᱵᱟᱵᱚᱱ ᱟᱹᱷᱨᱤᱧᱟ ᱛᱟᱦᱞᱮ ᱠᱷᱟᱡ ᱫᱚ ᱵᱮᱴᱟᱨᱚᱜᱼᱟ᱾ ᱪᱮᱫᱟᱜ ᱥᱮ ᱮᱵᱟᱨᱮ ᱡᱟᱸᱦᱟᱸ ᱠᱩ ᱟᱵᱩᱣᱟᱜ ᱯᱨᱳᱜᱨᱟᱢ ᱠᱚ ᱦᱩᱭᱩᱜ ᱠᱟᱱᱟ ᱢᱟᱱᱮ ᱡᱟᱦᱟᱱᱟᱜ ᱜᱮ ᱢᱤᱫ ᱳᱠᱮᱥᱮᱱ ᱨᱮᱱᱟᱜ ᱢᱤᱫᱴᱮᱱ ᱯᱨᱳᱜᱨᱟᱢ ᱢᱤᱫᱴᱮ ᱦᱚᱲ ᱱᱤᱭᱮ ᱟᱵᱚ ᱵᱩᱱ ᱯᱨᱳᱜᱨᱟᱢ ᱦᱚᱪᱩᱭᱮᱜᱼᱟ᱾ ᱮᱵᱟᱨᱮ ᱦᱟᱺᱰᱤ ᱧᱩ ᱠᱟᱛᱮᱜ ᱢᱤᱫᱴᱮ ᱡᱟᱸᱦᱟᱸᱱᱟᱜ ᱢᱟᱱᱮ ᱚᱸᱰᱮ ᱡᱟᱸᱦᱟᱸᱱᱟᱜ ᱢᱟᱱᱮ ᱡᱟᱸᱦᱟᱸ ᱞᱮᱠᱟᱱᱟᱜ ᱠᱤᱪᱷᱩ ᱜᱷᱚᱴᱟᱣᱮᱱ ᱠᱷᱟᱡ ᱫᱚ ᱪᱮᱫ ᱵᱚᱫᱱᱟᱢᱚᱜᱼᱟ ᱡᱤᱱᱤᱥᱴᱟ, ᱦᱮᱸ ᱥᱮ ᱵᱟᱝ ᱡᱤᱥᱴᱟ ᱵᱚᱫᱱᱟᱢᱚᱜ ᱟᱨ ᱮᱢᱱᱤ ᱦᱮᱸ ᱟᱵᱩ ᱥᱚᱢᱟᱡ ᱜᱮ ᱵᱚᱫᱱᱟᱢᱚᱜᱼᱟ ᱟᱨ ᱮᱝᱠᱟ ᱫᱚ ᱟᱵᱩ ᱫᱚ ᱵᱟᱵᱚᱱ ᱪᱟᱹᱭ ᱠᱟᱱᱟ᱾ ᱦᱮᱸᱥᱮ ᱮᱝᱠᱟ ᱪᱟᱹᱭ ᱠᱚᱨᱛᱮ ᱜᱮᱞᱮ ᱛᱚ ᱟᱵᱩ ᱫᱚ ᱯᱩᱨᱟᱹ ᱛᱚᱵᱚᱱ ᱰᱩᱵᱩᱡᱚᱜ ᱠᱟᱱ ᱥᱟᱵ ᱢᱮ ᱢᱟ ᱦᱮᱸᱥᱮ ᱵᱟᱝ ᱯᱨᱚᱛᱮᱠ ᱫᱤᱱ ᱛᱤᱠ ᱵᱚᱪᱷᱚᱨ ᱡᱩᱫᱤ ᱚᱝᱠᱟ ᱠᱚ ᱦᱚᱲ ᱠᱚ ᱟᱸᱡᱚᱢᱟ ᱡᱮ ᱱᱚᱸᱰᱮ ᱱᱚᱝᱠᱟ ᱦᱩᱭᱩᱜ ᱛᱟᱸᱦᱮᱸᱱᱟ ᱱᱚᱝᱠᱟ ᱦᱮᱸ ᱮᱱᱠᱷᱟᱱ ᱫᱚ ᱦᱟᱸᱜ ᱦᱚᱲ ᱦᱚᱸᱠᱚ ᱵᱟᱹᱲᱤᱡᱚᱜᱼᱟ ᱦᱮᱸ ᱥᱮ ᱵᱟᱝ ᱵᱟᱠᱚ ᱦᱤᱡᱩᱜᱼᱟ᱾ ᱥᱮ ᱵᱟᱠᱚ ᱠᱩᱥᱤᱣᱟᱜᱼᱟ ᱚᱱᱟ ᱟᱛᱩ ᱚᱱᱟ ᱟᱛᱩ ᱵᱟᱝ ᱴᱷᱤᱠᱟ ᱚᱱᱟ ᱟᱛᱩ ᱦᱟᱱᱟ ᱱᱮᱝᱠᱟ ᱦᱟᱺᱰᱤ ᱧᱩ ᱠᱟᱛᱮᱫ ᱫᱚᱢᱮ ᱠᱚ ᱫᱟᱹᱞ ᱛᱟᱯᱟᱢᱟ᱾ ᱦᱳᱭ ᱚᱝᱠᱟᱱᱟᱜ ᱦᱩᱭᱩᱜᱼᱟ ᱦᱮᱸ ᱥᱮ ᱵᱟᱝ᱾ ᱮᱵᱟᱨ ᱡᱩᱫᱤ ᱥᱚᱵ ᱡᱟᱭᱜᱟ ᱨᱮ ᱡᱩᱫᱤ ᱵᱟᱵᱩᱱ ᱟᱹᱠᱷᱨᱤᱧᱟ ᱛᱟᱦᱞᱮ ᱠᱷᱟᱱ ᱫᱚ ᱵᱮᱥᱴᱷᱤᱠ ᱛᱟᱦᱮᱱᱟ ᱵᱮᱥ ᱴᱷᱤᱠ ᱛᱮ ᱮᱸ ᱢᱟᱱᱮ ᱜᱚ ᱦᱚᱲ ᱠᱚ ᱨᱚᱯᱚᱲᱚᱜᱼᱟ ᱵᱮᱥᱴᱷᱤᱠᱛᱮ ᱯᱨᱳᱜᱨᱟᱢ ᱦᱚᱸ ᱦᱩᱭᱩᱜᱼᱟ᱾ ᱦᱮᱸ ᱥᱮ ᱵᱟᱝ ᱦᱮᱸ ᱚᱱᱟᱜᱮ ᱤᱧᱟᱹᱜ ᱤᱧᱟᱹᱜ ᱤᱧᱟᱹᱜ ᱞᱟᱹᱭ ᱫᱚ ᱦᱩᱭᱱᱟ ᱡᱮ ᱵᱟᱵᱩᱱ ᱟᱹᱠᱷᱨᱤᱧ ᱞᱮᱠᱷᱟᱡ ᱜᱤ ᱵᱮᱴᱟᱨᱚᱜᱼᱟ ᱮᱵᱟᱨᱮ ᱮᱵᱟᱨᱮ ᱡᱩᱫᱤ ᱦᱳᱭ ᱚᱱᱟ ᱦᱚᱲ ᱫᱚ ᱵᱟᱠᱚ ᱵᱩᱡᱟ ᱥᱮ, ᱦᱚᱲ ᱫᱚ
ᱚᱸ ᱱᱚᱣᱟ ᱫᱚ ᱟᱵᱤᱱ ᱡᱟᱸᱦᱟᱸ ᱠᱟᱛᱷᱟ ᱵᱤᱱ ᱞᱟᱹᱭ ᱠᱮᱫᱟ ᱟᱹᱰᱤ ᱜᱟᱱ ᱢᱚᱸᱡᱽ ᱞᱮᱱ ᱠᱩᱥᱤᱭᱟ ᱛᱟᱵᱤᱱᱟ ᱟᱨ ᱱᱚᱣᱟ ᱫᱚ ᱟᱹᱞᱤᱧ ᱦᱚᱸᱞᱤᱧ ᱥᱟᱯᱳᱴᱟ, ᱠᱟᱨᱚᱱ ᱧᱮᱞ ᱵᱮᱱ ᱟᱵᱚ ᱦᱟᱛ ᱯᱟᱛᱟ ᱯᱳᱜᱜᱨᱟᱢ ᱴᱟᱺᱰᱤ ᱠᱚᱨᱮ ᱫᱚ ᱵᱮᱥᱤᱨ ᱵᱷᱟᱜ ᱫᱚ ᱧᱮᱞ ᱵᱮᱱ ᱟᱵᱚᱨᱮᱱ ᱡᱟᱸᱦᱟᱸ ᱥᱟᱱᱛᱟᱲ ᱠᱚᱨᱮᱱ ᱢᱚᱦᱤᱞᱟ ᱥᱚᱢᱟᱡ ᱜᱮ ᱵᱟᱹᱲᱛᱤ ᱠᱚ ᱤᱫᱤ ᱜᱮᱭᱟ ᱦᱟᱺᱰᱤ ᱯᱟᱹᱣᱨᱟᱹ᱾
ᱦᱮᱸ
ᱦᱟᱺᱰᱤ ᱯᱟᱹᱨᱟᱹ ᱢᱟᱱᱮ ᱤᱫᱤ ᱞᱮᱠᱷᱟᱱ ᱱᱚᱸᱰᱮ ᱢᱟᱱᱮ ᱮᱢᱚᱱ ᱮᱢᱚᱱ ᱢᱟᱱᱮ ᱠᱚᱛᱚ ᱜᱩᱞᱳ ᱢᱟᱱᱮ ᱱᱤᱪᱩ ᱢᱟᱱᱮ ᱱᱤᱪᱩ ᱥᱳᱪ ᱨᱮᱱ ᱦᱚᱲ ᱢᱮᱱᱟᱜ ᱠᱚᱣᱟ ᱢᱟᱱᱮ ᱧᱩ ᱛᱚᱠᱼᱼ ᱧᱩ ᱢᱟᱱᱮ ᱵᱩᱞ ᱠᱚᱜᱼᱟ ᱠᱚ ᱮᱢᱚᱱ ᱵᱩᱞ ᱛᱚ ᱩᱱᱠᱩ ᱢᱟᱱᱮ ᱜᱮᱭᱟᱱ ᱦᱚᱸ ᱢᱤᱫᱴᱮᱱ ᱥᱟᱫᱷᱟᱨᱚᱱ ᱜᱮᱭᱟᱱ ᱡᱟᱸᱦᱟᱸ ᱚᱱᱟ
ᱧ ᱦ ᱪᱟᱵᱟᱟᱭ ᱠᱚ ᱦᱳᱭ ᱦᱳᱭ, ᱚᱱᱮ ᱡᱮ ᱚᱱᱮ ᱚᱱᱟ ᱚᱱᱟ ᱠᱷᱮᱛ ᱛᱤᱨ ᱛᱤᱜᱤ ᱛᱚ ᱚᱱᱟ ᱠᱷᱟᱛᱤᱨ ᱛᱤᱜᱤ ᱠᱩᱲᱤ ᱠᱚᱲᱟ ᱟᱵᱚᱨᱮᱱ ᱠᱩᱲᱤ ᱦᱚᱯᱚᱱ ᱠᱚ ᱥᱮᱵᱷ ᱵᱟᱹᱪᱩᱜ ᱠᱚᱣᱟ ᱥᱮ ᱟᱵᱚᱨᱮᱱ ᱠᱩᱲᱤ ᱦᱚᱯᱚᱱ ᱠᱚ ᱠᱩ ᱦᱮᱸ ᱦᱮᱸ ᱥᱮ ᱵᱟᱝ ᱩᱝᱠᱩ ᱦᱚᱲ ᱦᱚᱛᱮ ᱛᱮ ᱟᱵᱩ ᱯᱩᱨᱟᱹ ᱠᱚᱲᱟ ᱥᱚᱢᱟᱡ ᱟᱵᱩ ᱟᱵᱩ ᱥᱟᱵ ᱠᱟᱢ ᱡᱮᱦᱮᱛᱩ ᱠᱚᱲᱟ ᱥᱚᱢᱟᱡ ᱠᱟᱱᱟᱵᱩᱱ ᱛᱚ ᱟᱵᱩᱱ ᱵᱟᱹᱲᱤᱡᱚᱜ ᱠᱟᱱᱟ᱾ ᱟᱵᱩ ᱵᱟᱹᱲᱤᱡᱚᱜ ᱠᱟᱱᱟ ᱵᱩᱱ ᱡᱩᱫᱤ ᱟᱵᱩᱣᱟᱜ ᱠᱟᱥᱴᱨᱮ ᱦᱤᱡᱩᱜ ᱠᱟᱱᱟ ᱛᱚ ᱟᱵᱩ ᱠᱟᱥᱴ ᱦᱚᱸᱠᱚ ᱵᱟᱹᱲᱤᱡᱚᱜ ᱠᱟᱱᱟ᱾
ᱚᱵᱚᱥᱥᱚᱭ ᱟᱨ ᱱᱚᱣᱟ ᱫᱚ ᱦᱟᱸᱜ ᱧᱮᱞ ᱵᱮᱱ ᱩᱝᱠᱩ ᱡᱮ ᱥᱩᱫᱩ ᱟᱵᱚᱨᱮᱱ ᱡᱟᱸᱦᱟᱸ ᱦᱚᱲ ᱠᱚ ᱡᱮ ᱦᱟᱺᱰᱤ ᱯᱟᱹᱣᱨᱟᱹ ᱧᱩ ᱠᱟᱛᱮ ᱠᱚ ᱱᱚᱝᱠᱟ ᱮᱫ ᱠᱚᱣᱟ ᱠᱚ ᱠᱩᱲᱤ ᱜᱤᱫᱽᱨᱟᱹ ᱚᱱᱟ ᱫᱚ ᱵᱟᱝ ᱠᱟᱱᱟ ᱟᱵᱚᱨᱮᱱ ᱡᱟᱸᱦᱟᱸᱭ ᱠᱩᱲᱤ ᱜᱤᱫᱽᱨᱟᱹ ᱠᱚᱸᱦᱚᱸ ᱠᱟᱹᱴᱤᱡ ᱢᱟᱱᱮ ᱵᱷᱩᱞ ᱫᱚ ᱢᱮᱱᱟᱜ ᱛᱟᱠᱚᱣᱟ᱾ ᱠᱟᱴᱤᱡ ᱢᱟᱱᱮ ᱟᱹᱰᱤ ᱡᱟᱹᱥᱛᱤ ᱜᱤ ᱵᱷᱩᱞ ᱢᱮᱱᱟᱜ ᱛᱟᱠᱚᱣᱟ ᱧᱮᱞ ᱢᱮ ᱚᱝᱠᱟ ᱡᱟᱸᱦᱟᱸ ᱯᱳᱜᱜᱨᱟᱢ ᱨᱮᱠᱚ ᱥᱮᱱᱚᱜᱼᱟᱠᱚ ᱯᱨᱳᱜᱨᱟᱢ ᱥᱮᱱ ᱠᱟᱛᱮᱫ ᱡᱟᱸᱦᱟᱸ ᱮᱢᱚᱱ ᱢᱟᱱᱮ ᱱᱤᱪᱩ ᱡᱟᱹᱛ ᱨᱮᱱᱟᱜ ᱡᱟᱸᱦᱟᱸ ᱮᱱᱮᱡ ᱠᱚ ᱮᱢᱚᱜᱼᱟᱠᱚ, ᱮᱸ ᱡᱟᱦᱟᱸ ᱠᱚ ᱮᱱᱮᱡ ᱟᱠᱚ ᱚᱱᱟ ᱠᱚᱫᱚ ᱢᱟᱱᱮ ᱟᱹᱰᱤ ᱜᱤ ᱢᱟᱱᱮ ᱵᱟᱝ ᱴᱷᱤᱠ ᱛᱟᱠᱚᱣᱟ᱾
ᱦᱳᱭ ᱦᱳᱭ᱾
ᱟᱫᱚ ᱚᱱᱟ ᱠᱚ ᱟᱵᱚ ᱡᱟ ᱥᱟᱱᱛᱟᱲ ᱠᱚᱣᱟᱜ ᱥᱟᱱᱛᱟᱲ ᱠᱚᱣᱟᱜ ᱫᱚ ᱮᱱᱮᱡ ᱫᱚ ᱢᱤᱱᱟᱜᱼᱟ ᱦᱮᱸ ᱟᱯᱮ ᱮᱱᱮᱡ ᱯᱮ ᱮᱱᱮᱡ ᱫᱚ ᱵᱟᱞᱮ ᱢᱟᱱᱟᱭᱮᱫ
ᱯᱮ ᱮᱱᱮᱡ ᱞᱮᱠᱟ ᱮᱱᱮᱡ ᱯᱮ ᱟᱵᱩᱣᱟᱜ ᱮᱱᱮᱡ ᱫᱚᱠᱚ ᱮᱱᱮᱡ ᱫᱚ ᱫᱚᱢᱮ ᱨᱚᱠᱚᱢ ᱢᱮᱱᱟᱜᱼᱟ ᱦᱮᱸ ᱥᱮ ᱵᱟᱝ, ᱟᱵᱩᱣᱟᱜ ᱮᱱᱮᱡ ᱫᱚᱢᱮ ᱨᱚᱠᱚᱢ ᱢᱮᱱᱟᱜ ᱠᱟᱜᱼᱟ ᱟᱢ ᱡᱩᱫᱤ ᱢᱚᱡᱽ ᱠᱚᱛᱮᱢ ᱮᱱᱮᱡᱼᱟ ᱛᱚ ᱢᱚᱡᱽ ᱜᱮᱢ ᱧᱮᱞᱚᱜᱼᱟ᱾
ᱦᱳᱭ ᱢᱚᱸᱡᱽ ᱜᱮᱢ ᱧᱮᱞᱚᱜᱼᱟ, ᱟᱨ ᱦᱟᱸᱜ ᱧᱮᱞ ᱵᱮᱱ ᱟᱵᱚᱨᱮᱱ ᱠᱚᱛᱠᱟ ᱥᱟᱱᱛᱟᱲ ᱥᱚᱢᱟᱡ ᱨᱮᱱ ᱠᱩᱲᱤ ᱦᱚᱯᱚᱱ ᱦᱚᱸ ᱧᱮᱞ ᱵᱮᱱ ᱠᱟᱹᱴᱤᱡ ᱠᱟᱹᱴᱤᱡ ᱠᱚ ᱢᱟᱹᱭ ᱵᱟᱹᱵᱩ ᱛᱟᱠᱚ ᱠᱚ ᱦᱮᱜᱼᱮ ᱦᱟᱨᱟᱜ ᱠᱟᱱᱟ ᱠᱚ, ᱩᱱᱠᱳ ᱫᱚ ᱢᱟᱹᱭ ᱵᱟᱹᱵᱩ ᱞᱮᱭ ᱨᱮᱦᱚᱸ ᱫᱚ ᱵᱟᱝ ᱜᱟᱱᱚᱜᱼᱟ, ᱢᱟᱱᱮ ᱮᱢᱟᱱ ᱮᱢᱟᱱ ᱠᱚ ᱠᱟᱹᱢᱤ ᱠᱚ ᱠᱚᱨᱟᱣᱟ ᱠᱚ ᱦᱮ ᱩᱱᱠᱳ ᱫᱚ ᱟᱨᱦᱚᱸ ᱧᱮᱞ ᱵᱮᱱ ᱱᱚᱭᱟ ᱡᱮ ᱟᱠᱚ ᱡᱮ ᱠᱚᱲᱟ ᱦᱚᱯᱚᱱ ᱞᱮᱠᱟ ᱦᱟᱺᱰᱤ ᱯᱟᱹᱣᱨᱟᱹᱣ ᱚᱱᱟ ᱦᱚᱸ ᱠᱚ ᱧᱩᱭ ᱜᱮᱭᱟ ᱚᱱᱟ ᱛᱚ ᱦᱮᱸ ᱠᱟᱱᱟ ᱟᱨᱦᱚᱸ ᱯᱩᱝᱜᱤ ᱯᱷᱩᱸᱜᱤ ᱡᱟᱦᱟᱸ ᱠᱚ ᱢᱤᱛᱟᱜ ᱠᱟᱱᱟ ᱥᱤᱜᱽᱨᱮᱴ ᱠᱚ ᱚᱱᱟ ᱦᱚᱸ ᱠᱚ ᱢᱟᱹᱨ ᱜᱤᱭᱟ ᱠᱚ,
ᱦᱩᱸ
ᱦᱮᱸ ᱟᱫᱚ ᱚᱱᱟ ᱠᱩᱜᱤ ᱦᱟᱸᱜ ᱟᱠᱚᱨᱮᱱ ᱚᱲᱟᱜ ᱦᱚᱲᱟᱜ ᱡᱮ ᱥᱟᱯᱳᱴ ᱠᱚ ᱡᱮ ᱵᱟᱝ ᱛᱮᱦᱮᱱᱟ ᱛᱚ ᱜᱤᱫᱽᱨᱟᱹ ᱫᱚ ᱚᱱᱠᱟ ᱜᱮ ᱵᱤᱱᱟᱜ ᱟᱭ ᱥᱮ ᱪᱮᱫ ᱪᱮᱫ ᱵᱮᱱ ᱞᱟᱹᱭ ᱪᱚᱭᱫᱟ?
ᱦᱳᱭ ᱦᱳᱭ ᱦᱳᱭ ᱮᱠᱫᱚᱢ ᱴᱷᱤᱠ ᱠᱟᱛᱷᱟ ᱵᱮᱱ ᱞᱟᱹᱭ ᱠᱟᱜᱼᱟ ᱚᱱᱠᱟᱜᱮ᱾ ᱥᱟᱯᱳᱴ ᱠᱚ ᱵᱟᱝ ᱛᱮᱦᱮ ᱱᱮᱠᱷᱟᱡ ᱫᱚ ᱚᱴᱳᱢᱮᱴᱤᱠ ᱢᱤᱫᱴᱮᱡᱼᱼ ᱢᱤᱫᱴᱮᱡ ᱦᱚᱲ ᱫᱚ ᱨᱟᱥᱛᱟ ᱫᱚᱭ ᱵᱟᱹᱲᱤᱡ ᱛᱟᱭ ᱜᱤᱭᱟ ᱦᱮᱸ ᱥᱮ ᱵᱟᱝ ᱮᱵᱟᱨ ᱩᱱᱤ ᱥᱮᱭ ᱨᱟᱥᱛᱟ ᱛᱮᱢ ᱤᱫᱤᱭᱟ ᱦᱳ᱾
ᱦᱮᱸ ᱡᱮᱦᱮᱛᱩ ᱟᱹᱵᱤᱱ ᱡᱮᱦᱮᱛᱩ ᱟᱡ ᱟᱡᱨᱮᱱ ᱟᱭᱳ ᱵᱟᱵᱟ ᱠᱟᱱᱟ ᱵᱮᱱ ᱛᱟᱦᱞᱮ ᱟᱵᱮᱱ ᱫᱚ ᱡᱮᱦᱮᱛᱩ ᱩᱱᱤᱼᱼ ᱠᱟᱹᱴᱤᱡ ᱠᱷᱚᱱᱟᱜ ᱵᱮᱱ ᱦᱟᱨᱟᱭᱮ ᱠᱟᱱᱟ ᱱᱚᱣᱟ ᱦᱚᱸ ᱟᱵᱮᱱᱼᱼ
ᱦᱩᱸ ᱪᱮᱫ ᱫᱚᱨᱠᱟᱨ ᱚᱠᱟᱴᱟᱜ ᱥᱟᱹᱦᱤᱭᱟ ᱦᱮᱸ ᱚᱠᱟᱴᱟᱜ ᱨᱟᱥᱛᱟ ᱛᱮᱢ ᱪᱟᱞᱟᱜ ᱠᱷᱟᱡ ᱟᱢ ᱱᱤᱡᱮᱨᱼᱼ ᱛᱮ ᱢᱚᱡᱽ ᱮᱢ ᱵᱩᱡᱟ ᱟᱢ ᱦᱚᱲ ᱢᱚᱸᱡᱽ ᱠᱚ ᱢᱮᱛᱟᱢᱟ ᱦᱮᱸ ᱥᱮ ᱵᱟᱝ,
ᱦᱩᱸ ᱦᱩᱸ ᱦᱩᱸ ᱦᱩᱸ ᱦᱩᱸ ᱟᱨ ᱱᱚᱣᱟ ᱧᱮᱞ ᱵᱮᱱ ᱡᱟᱦᱟᱸ ᱚᱱᱠᱟ ᱯᱟᱛᱟ ᱴᱟᱺᱰᱤ ᱵᱚᱞᱛᱮ ᱡᱟ ᱦᱳᱭᱳᱜᱼᱼ ᱠᱟᱱ ᱟᱵᱚᱣᱟᱜ ᱯᱨᱳᱜᱨᱟᱢ ᱠᱚ ᱚᱱᱟ ᱠᱚᱨᱮ ᱫᱚ ᱟᱹᱞᱤᱧᱼᱼ ᱫᱚ ᱱᱚᱣᱟ ᱜᱤᱞᱤᱧ ᱞᱟᱹᱭᱟ ᱡᱟᱦᱟᱸ ᱥᱮᱨᱮᱧ ᱠᱚ ᱡᱟᱦᱟᱸ ᱠᱚ ᱯᱨᱳᱜᱨᱟᱢ ᱨᱮ ᱡᱟᱦᱟᱸ ᱠᱚ ᱥᱮᱨᱮᱧ ᱵᱟᱲᱟᱭᱼᱼ ᱜᱤᱭᱟ ᱟᱵᱟᱨ ᱥᱤᱝᱜᱟᱨ ᱠᱚ ᱡᱟᱦᱟᱸᱭ ᱢᱤᱱᱟᱜ ᱠᱚᱣᱟ ᱚᱱᱟ ᱠᱚᱫᱚ ᱡᱟᱦᱟᱸ ᱧᱮᱞ ᱵᱮᱱᱼᱼ ᱠᱚᱛᱚᱠ ᱜᱩᱞᱟᱹ ᱥᱮᱨᱮᱧ ᱢᱤᱱᱟᱜᱼᱟ ᱰᱟᱵᱚᱞ ᱢᱤᱱᱤᱝ ᱥᱤᱥᱴᱮᱢ ᱠᱟᱱᱟ ᱟᱨ ᱦᱚᱸ ᱚᱱᱟᱼᱼ ᱥᱮᱨᱮᱧ ᱨᱮᱱᱟᱜ ᱢᱟᱱᱮ ᱫᱚ ᱢᱟᱱᱮ ᱮᱢᱚᱱ ᱢᱚᱱ ᱢᱤᱫᱴᱮᱡ ᱵᱩᱡᱷᱟᱹᱣ ᱠᱜᱼᱟ ᱵᱟᱝ ᱢᱟᱱᱮ ᱚᱱᱟ ᱠᱚ ᱥᱮᱨᱮᱧ ᱧᱮᱞ ᱵᱮᱱ ᱞᱟᱦᱟ ᱼᱼ ᱛᱮᱱ ᱡᱚᱠᱷᱱ ᱛᱮᱦᱮᱸ ᱞᱮᱱᱟ ᱠᱚ ᱟᱵᱚᱨᱮᱱ ᱦᱟᱲᱟᱢ ᱦᱟᱯᱲᱟᱢ ᱠᱚ ᱛᱚᱠᱷᱚᱱ ᱡᱟᱦᱟᱸ ᱢᱟᱱᱮᱼᱼ ᱚᱨᱠᱮᱥᱴᱟᱨ ᱯᱷᱟᱱᱥᱮᱱ ᱠᱚ ᱯᱨᱳᱜᱨᱟᱢ ᱠᱚ ᱦᱳᱭᱳᱜ ᱠᱟᱱ ᱛᱮᱦᱮᱸ ᱛᱚᱠᱷᱚᱱ ᱡᱟ ᱥᱮᱨᱮᱧ ᱠᱚ ᱦᱳᱭᱳᱜ ᱠᱟᱱᱛᱮ ᱛᱚ ᱚᱱᱟ ᱠᱚ, ᱥᱮᱨᱮᱧ ᱟᱸᱡᱚᱢ ᱛᱮ ᱧᱮᱞᱵᱮᱱ ᱩᱱᱠᱩ ᱠᱚ ᱨᱟᱜ ᱠᱟᱫᱟ ᱠᱚ ᱠᱤᱱᱛᱩ ᱟᱵᱚ ᱴᱟᱹᱭᱤᱢ ᱨᱮᱫᱚ ᱨᱟᱜ ᱫᱚ ᱵᱟᱠᱚ ᱨᱟᱜ ᱫᱟ ᱢᱟᱱᱮ ᱮᱢᱚᱱᱼᱼ
ᱦᱩᱸ
ᱱᱤᱨᱞᱚᱡᱡᱚ ᱢᱮᱫᱴᱮᱡ ᱥᱮᱨᱮᱧ ᱠᱚ ᱵᱮ ᱚᱱᱮ ᱠᱚ ᱵᱮᱱᱟᱣᱫᱟᱠᱚ ᱵᱟᱝ ᱡᱟᱛᱮ ᱚᱱᱟ ᱫᱚ ᱟᱸᱡᱚᱢ ᱦᱚᱸ ᱵᱟᱝ ᱜᱟᱼᱼ
ᱟᱸᱡᱚᱢ ᱦᱚᱸ ᱵᱟᱝ ᱠᱟᱱᱟ ᱦᱳᱭ ᱟᱫᱚ ᱮᱵᱟᱨ ᱫᱚ ᱮᱵᱟᱨ ᱫᱚ᱾ ᱡᱤᱱᱤᱥᱴᱟ ᱦᱳᱭᱱᱟ ᱡᱚᱛᱚ ᱦᱚᱲ ᱱᱮᱛᱟᱨ ᱮᱛᱚ ᱯᱨᱳᱜᱨᱟᱢ ᱦᱳᱭᱱᱟ ᱮᱛᱚ ᱜᱟᱱ ᱥᱤᱝᱜᱟᱨ ᱠᱚ ᱩᱰᱩᱝ ᱠᱟᱱᱟ, ᱢᱟᱱᱮ ᱯᱨᱟᱭ ᱥᱤᱝᱜᱟᱨ ᱚᱱᱠᱟ ᱠᱩ ᱥᱮᱨᱮᱧᱮᱜᱼᱟ ᱟᱨ ᱚᱱᱟᱜᱮ ᱦᱚᱲ ᱠᱚ ᱠᱩᱥᱤᱭᱟᱜ ᱠᱟ
ᱚᱱᱟᱜᱮ ᱦᱚᱲ ᱠᱚ ᱠᱩᱥᱤᱭᱟᱜ ᱠᱟᱱᱟ᱾
ᱮᱵᱟᱨᱮ ᱠᱩᱥᱤᱩ ᱠᱟᱫᱟ ᱠᱚ ᱡᱚᱠᱷᱚᱱ ᱛᱚ ᱮᱵᱟᱨ ᱛᱚ ᱛᱠᱷᱚᱱ ᱛᱟ ᱚᱱᱟ ᱵᱷᱮᱞᱩ ᱵᱤᱥᱤᱜ ᱠᱟᱱᱟ ᱥᱮ᱾ ᱵᱮᱥᱤ ᱵᱷᱮᱞᱩ ᱵᱤᱥᱤᱜ ᱠᱟᱱᱟ ᱛᱚ ᱚᱱᱟ ᱦᱚᱛᱮᱡ ᱛᱮᱜᱮ ᱛᱚ ᱚᱱᱟ ᱦᱚᱛᱮᱼᱼ ᱛᱤᱛᱮ ᱟᱨᱦᱚ ᱞᱟᱦᱟ ᱤᱫᱤᱜ ᱠᱟᱱᱟ ᱡᱤᱱᱤᱥᱴᱟᱜ ᱮᱵᱟᱨᱮ ᱮᱵᱟᱨᱮ ᱡᱟᱦᱟᱸᱭ ᱡᱟᱦᱟᱸᱟᱭ ᱵᱩᱡᱼᱼ ᱡᱷᱚᱲ ᱫᱚ ᱩᱱᱤ ᱫᱚ ᱵᱟᱭ ᱵᱩᱡ ᱫᱟ ᱡᱮ ᱪᱮᱫ ᱞᱮᱠᱟ ᱡᱤᱱᱤᱥᱥᱟ ᱞᱟᱦᱟ ᱤᱫᱤᱜ ᱠᱟᱱᱟ ᱯᱚᱨᱚᱵᱚᱨᱛᱤᱼᱼ ᱛᱟᱠᱟᱞᱮ ᱪᱤᱜ ᱦᱳᱭᱩᱜᱼᱟ ᱱᱤᱭᱟᱹ ᱨᱮᱱᱟᱜ ᱦᱮᱸ ᱥᱮ ᱵᱟᱝ᱾
ᱦᱩᱸ ᱦᱩᱸ ᱦᱩᱸ ᱦᱩᱸ ᱚᱱᱟᱫᱚ ᱵᱟᱠᱚ ᱵᱩᱡᱷᱟᱹᱜ ᱠᱟᱱᱟ᱾ ᱟᱫᱚ ᱦᱟᱸᱜ ᱚᱱᱟᱜᱤ ᱦᱟᱸᱜ ᱱᱤᱛᱚᱜ ᱫᱚ ᱦᱟᱸᱜ ᱟᱹᱰᱤᱴᱟ ᱜᱤ ᱠᱚᱢ ᱠᱟᱱ ᱛᱟᱵᱚᱱᱟ ᱵᱟᱼᱼ ᱠᱷᱟᱱᱫᱚ ᱱᱚᱜᱼᱚᱭ ᱞᱚᱠᱰᱟᱣᱩᱱ ᱥᱤᱡᱤᱱ ᱠᱷᱚᱱᱟᱜ ᱡᱟᱦᱟᱸᱼᱼ ᱟᱨᱢᱵᱷᱚᱞ ᱞᱮᱱᱟ ᱧᱮᱞᱮᱫ ᱩᱱᱫᱚ ᱟᱨᱚ ᱠᱟᱹᱴᱤᱡ ᱡᱟᱹᱥᱛᱤ ᱥᱮ ᱞᱚᱠᱰᱟᱹᱣᱩᱱ ᱥᱚᱢᱚᱭ ᱦᱚᱸᱭ ᱠᱟᱹᱴᱤᱡ ᱡᱟᱹᱥᱛᱤ ᱛᱮᱸᱦᱮ ᱞᱮᱱᱟ, ᱱᱮᱛᱟᱨ ᱫᱚ ᱟᱥᱛᱮ ᱟᱥᱛᱮ ᱟᱹᱰᱤ ᱜᱟᱱ ᱠᱚᱢ ᱪᱟᱞᱟᱜ ᱠᱟᱱ ᱛᱟᱵᱚᱱᱟ, ᱟᱨᱦᱚᱸ ᱟᱵᱚ ᱫᱚ ᱢᱟᱱᱮᱼᱼ ᱞᱟᱦᱟ ᱥᱮᱜ ᱜᱟᱱ ᱟᱨᱦᱚᱸ ᱡᱟᱹᱥᱛᱤ ᱵᱷᱟᱨᱮ ᱛᱵᱚᱱ ᱢᱟᱱᱮ ᱜᱨᱳ ᱤᱫᱤ ᱫᱟᱵᱚᱱ ᱥᱮ ᱪᱮᱫ? ᱱᱚᱝᱠᱟ ᱜᱮ ᱡᱟᱛᱮ ᱵᱚᱱ ᱟᱵᱚ ᱵᱚᱱ ᱜᱳᱨᱳ ᱤᱫᱤ ᱢᱟ ᱱᱚᱣᱟ ᱜᱤ ᱤᱧᱫᱩᱧ ᱪᱟᱹᱭᱟ, ᱦᱳᱭ ᱦᱳᱭ ᱦᱳᱭ᱾
ᱵᱟᱢ ᱜᱨᱳ ᱞᱮᱠᱷᱟᱡ ᱫᱚ ᱵᱟᱝ ᱦᱩᱭᱩᱜᱼᱟ ᱥᱮ ᱥᱟᱱᱛᱟᱞ ᱥᱚᱢᱟᱡᱽ ᱞᱟᱦᱟ ᱦᱩᱭᱩᱜ ᱛᱟᱵᱚᱱᱟ ᱟᱵᱚ ᱫᱚ ᱦᱮᱸᱼᱼ ᱵᱟᱝ ᱮᱵᱟᱨᱮ ᱡᱩᱫᱤ ᱢᱟᱡᱽ ᱨᱟᱥᱛᱟᱨᱮᱢ ᱵᱟᱹᱜᱤᱼᱼ ᱦᱚᱴᱚᱠᱟᱜ ᱠᱷᱟᱱ ᱫᱚᱛᱚ ᱢᱩᱥᱠᱤᱞᱚᱜᱼᱟ ᱥᱮ ᱟᱵᱳ ᱛᱟᱦᱚᱞᱮ ᱪᱮᱫ ᱨᱮ ᱪᱮᱠᱟ ᱞᱟᱜᱤ ᱥᱟᱱᱛᱟᱲ ᱫᱚ ᱵᱚᱱ ᱦᱩᱭ ᱠᱟᱱᱟ ᱦᱮᱸ ᱥᱮ ᱵᱟᱝ?
ᱦᱳᱭ ᱦᱳᱭ ᱚᱱᱟᱜᱮ ᱡᱮᱱᱚ ᱠᱤᱪᱷᱩᱼᱼ ᱠᱤᱪᱷᱩᱴᱟ ᱦᱚᱲ ᱫᱚ ᱢᱟᱱᱮ ᱡᱟᱦᱟᱸ ᱟᱹᱫᱤᱵᱟᱹᱥᱤ ᱥᱚᱢᱟᱡᱽ ᱥᱮ ᱥᱟᱱᱛᱟᱲ ᱥᱚᱢᱟᱡᱽ, ᱵᱟᱠᱚ ᱵᱟᱲᱟᱭᱟ ᱡᱮ ᱱᱚᱣᱟ ᱠᱤᱱ ᱫᱚ ᱢᱤᱫ ᱜᱮᱭᱟ ᱥᱮ ᱟᱞᱟᱫᱟ ᱜᱮᱭᱟ?
ᱦᱩᱸ ᱵᱟᱠᱚ ᱵᱟᱰᱟᱭᱟ ᱚᱱᱮᱠ ᱚᱱᱮᱠ ᱦᱚᱲ ᱵᱟᱠᱚ ᱵᱟᱰᱟᱭᱟ᱾
ᱦᱮᱸ ᱚᱜ ᱚᱱᱟᱜᱮ ᱟᱵᱚ ᱵᱚᱱ ᱵᱟᱲᱟᱭ ᱦᱚᱪᱚ ᱠᱚᱣᱟ ᱟᱨᱦᱚᱸ ᱡᱟᱹᱥᱛᱤ ᱞᱟᱦᱟ ᱥᱮᱫ ᱵᱚᱱ ᱨᱟᱠᱟᱵ ᱤᱫᱤ ᱛᱟᱵᱚᱱᱟ ᱟᱵᱚᱣᱟᱜ ᱥᱚᱢᱟᱡᱽ᱾ ᱟᱹᱫᱤᱵᱟᱹᱥᱤ ᱡᱟᱦᱟᱸᱭ ᱥᱚᱢᱟᱡᱽ ᱩᱱᱤᱭ ᱨᱟᱠᱟᱵ ᱤᱫᱤ ᱛᱟᱭᱟᱭ ᱥᱮ ᱥᱟᱱᱛᱟᱲ ᱥᱚᱢᱟᱡᱽ ᱡᱟᱦᱟᱸᱭ ᱩᱱᱤ ᱚᱱᱟ ᱨᱟᱠᱟᱵ ᱤᱫᱤ ᱛᱟᱭᱟᱭ, ᱚᱱᱮ ᱧᱮᱞ ᱵᱤᱱ ᱟᱹᱫᱤᱵᱟᱹᱥᱤ ᱟᱨ ᱥᱟᱱᱛᱟᱲ ᱨᱮᱫᱚ ᱯᱟᱨᱛᱷᱚᱠᱠᱚ ᱢᱮᱱᱟᱜᱼᱟ ᱟᱹᱫᱤᱵᱟᱹᱥᱤ ᱥᱟᱱᱛᱟᱲᱼᱼ ᱫᱚ ᱢᱤᱫ ᱫᱚ ᱵᱟᱝ ᱠᱟᱱᱟ᱾
ᱦᱳᱭ
ᱦᱩᱸ ᱦᱩᱸ ᱟᱫᱚ ᱦᱟᱸᱜ ᱚᱱᱟᱜᱮ ᱧᱮᱞ ᱵᱮᱱ ᱟᱵᱮᱱ ᱡᱟᱦᱟᱸ ᱟᱹᱫᱤᱵᱟᱹᱥᱤ ᱠᱚ, ᱟᱹᱫᱤᱵᱟᱹᱥᱤ ᱠᱚᱣᱟᱜ ᱫᱚ ᱨᱚᱲ ᱫᱚ ᱠᱟᱹᱴᱤᱡ ᱟᱞᱟᱫᱟ ᱧᱚᱜ ᱜᱮᱭᱟ ᱾ ᱩᱱᱠᱩ ᱪᱮᱫ ᱠᱟ ᱨᱚᱲ ᱛᱟᱠᱚ ᱧᱮᱞ ᱵᱮᱱ ᱠᱟᱹᱴᱤᱡ ᱚᱱᱮ ᱫᱤᱠᱩ ᱴᱟᱭᱤᱯ ᱠᱟᱱ ᱛᱟᱠᱚᱣᱟ ᱾
ᱦᱮᱸ ᱫᱤᱠᱩ ᱴᱟᱭᱤᱯ ᱢᱟᱱᱮ ᱟᱹᱫᱤᱵᱟᱹᱥᱤ ᱫᱚ ᱫᱚᱢᱮ ᱨᱚᱠᱚᱢ ᱦᱮᱱᱟᱜ ᱠᱚᱣᱟ ᱾ ᱟ. ᱫᱤᱵᱟ. ᱥᱤ ᱟ. ᱫᱤᱵᱟ. ᱥᱤ ᱨᱮ ᱫᱚᱢᱮ ᱫᱚᱢᱮ ᱨᱚᱠᱚᱢ ᱡᱟᱹᱛᱤ ᱦᱮᱱᱟᱜ ᱠᱚᱣᱟ ᱾ ᱢᱟᱱᱮ ᱚᱱᱟᱨᱮ ᱚᱱᱟᱨᱮ ᱫᱚᱢᱮ ᱨᱚᱠᱚᱢ ᱵᱷᱟᱜᱽ ᱦᱮᱱᱟᱜ ᱟᱠᱟᱫᱟ ᱟᱹᱫᱤᱵᱟᱹᱥᱤ ᱨᱮ᱾ ᱦᱮᱸᱥᱮ ᱟᱵᱚ ᱥᱟᱱᱛᱟᱲ ᱨᱮ ᱵᱷᱟᱜᱽ ᱵᱟᱪᱩᱜ ᱠᱚᱣᱟ ᱾ ᱥᱟᱱᱛᱟᱲ ᱨᱮ ᱟᱵᱚ ᱥᱚᱵ ᱢᱤᱫ ᱜᱮᱭᱟᱵᱚᱱ ᱠᱤᱱᱛᱩ ᱟᱹᱫᱤᱵᱟᱹᱥᱤ ᱵᱷᱟᱜᱽ ᱢᱮᱱᱟᱜ ᱟᱹᱫᱤᱵᱟᱹᱥᱤ ᱨᱮᱫᱚ ᱩᱱᱠᱩ ᱠᱩ ᱢᱩᱱᱰᱟ ᱠᱚ ᱦᱩᱭᱱᱟ᱾ ᱦᱮᱸ ᱫᱚᱢᱮ ᱨᱚᱠᱚᱢ ᱦᱮᱱᱟᱜ ᱠᱚᱣᱟ ᱡᱟᱦᱟᱸᱭ ᱟᱵᱚ ᱥᱟᱱᱛᱟᱲ ᱨᱮ ᱥᱮ ᱨᱚᱠᱩ ᱠᱚᱢ ᱵᱟᱠᱚ ᱵᱟᱲᱟᱭᱟ ᱡᱮᱨᱚᱠᱚᱢ ᱟᱵᱚ ᱵᱚᱱ ᱵᱟᱲᱟᱭᱟ ᱾ ᱩᱱᱠᱩ ᱛᱷᱚᱲᱟ ᱟᱞᱟᱜᱽ ᱜᱮᱭᱟ ᱩᱱᱠᱩ, ᱩᱱᱠᱩ ᱛᱷᱚᱲᱟ ᱨᱚᱲ ᱨᱚᱯᱚᱲ ᱨᱮᱢ ᱵᱩᱡᱽ ᱠᱚᱣᱟ ᱡᱮ ᱱᱩᱠᱩ ᱠᱚᱣᱟᱜ ᱢᱟᱱᱮ ᱵᱷᱟᱥᱟ ᱟᱞᱟᱜ ᱜᱮᱭᱟ ᱾